ᱦᱮᱞᱳ ᱜᱚᱢᱠᱮ ᱡᱚᱦᱟᱨ ᱜᱮ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ᱾
ᱚ ᱪᱮᱫ ᱠᱚᱵᱮᱱ ᱪᱤᱠᱟᱹ ᱵᱟᱲᱟᱭᱮᱫ ᱠᱟᱱᱟ?
ᱱᱚᱜ ᱚᱭ ᱡᱚᱢ ᱧᱩ ᱠᱟᱛᱮᱜ ᱱᱮᱛᱚᱜ ᱫᱚ ᱫᱩᱲᱩᱵ ᱦᱩᱭ ᱟᱠᱟᱱᱟ᱾
ᱫᱟᱜ ᱡᱟᱹᱲᱤ ᱪᱮᱫ ᱞᱮᱠᱟ ᱜᱚᱢᱠᱮ ᱚᱱᱛᱮ ᱫᱚᱼᱼ
ᱫᱟᱜ ᱡᱟᱹᱲᱤ ᱫᱚ ᱢᱤᱫ ᱜᱷᱟᱹᱲᱤ ᱠᱟᱛᱮ ᱫᱟᱜ ᱡᱟᱹᱲᱤᱭ ᱫᱟᱭᱼᱼ ᱟᱵᱟᱨᱮ ᱵᱚᱱᱫᱚ ᱭᱮᱫᱟ ᱟᱵᱟᱨᱮ ᱥᱤᱛᱩᱝ ᱮᱫᱟ,
ᱦᱳᱭ ᱱᱚᱛᱮ ᱦᱚᱸ ᱚᱱᱠᱟᱜ ᱜᱮ ᱦᱮᱸ ᱪᱟᱥ ᱠᱟᱹᱢᱤ ᱠᱚᱫᱚ ᱦᱚᱞᱮ ᱪᱮᱫ ᱞᱮᱠᱟ ᱮᱛᱚᱦᱚᱵ ᱵᱟᱲᱟ ᱦᱩᱭ ᱱᱟ ᱥᱮ ᱵᱟᱝ?
ᱪᱟᱥ ᱠᱟᱹᱢᱤ ᱫᱚ ᱱᱚᱜᱼᱚᱭ ᱥᱩᱨᱩᱜ ᱠᱟᱱᱟ᱾
ᱚ ᱟᱨ ᱪᱮᱫ ᱠᱚᱯᱮ ᱪᱟᱥ ᱜᱮᱭᱟ ᱚᱱᱛᱮ ᱫᱚ?
ᱟᱞᱮ ᱱᱚᱛᱮ ᱫᱚ ᱦᱩᱲᱩᱞᱮ ᱪᱟᱥᱟ ᱦᱩᱲᱩ ᱟᱹᱞᱩ ᱥᱚᱵᱽᱡᱤ ᱠᱩ᱾
ᱚ
ᱦᱮᱸ ᱟᱨ ᱟᱯᱮ ᱚᱱᱟ ᱠᱚᱨᱮ ᱫᱚ ᱪᱮᱫ ᱠᱚᱯᱮ ᱪᱟᱥ ᱵᱟᱲᱟᱭ ᱜᱮᱭᱟ?
ᱟᱞᱮ ᱦᱚᱸ ᱱᱚᱛᱮ ᱪᱟᱥ ᱜᱮᱭᱟ ᱞᱮ ᱱᱚᱜᱚᱭ ᱦᱩᱲᱩ ᱠᱚ ᱪᱟᱥ ᱜᱮᱭᱟ ᱞᱮ ᱡᱚᱱᱰᱨᱟ ᱠᱚ ᱵᱟᱫᱟᱢ ᱠᱚ ᱟᱭᱢᱟᱼᱼ ᱠᱤᱪᱷᱩ ᱥᱚᱵᱽᱡᱤ ᱠᱚᱞᱮ ᱪᱟᱥ ᱜᱮᱭᱟ ᱥᱮ ᱱᱚᱣᱟᱼᱼ ᱛᱩᱲᱤ ᱠᱚ ᱫᱚᱢᱮ ᱠᱤᱪᱷᱩ ᱪᱟᱥ ᱜᱮᱭᱟ ᱞᱮ ᱟᱨᱼᱼ ᱟᱨᱚ ᱚᱱᱟ ᱦᱚᱛᱚᱫ ᱠᱚ ᱵᱟᱫᱟᱢ ᱠᱚ ᱥᱟᱼᱼ ᱠᱟᱨ ᱠᱟᱸᱫᱟ ᱠᱚᱼᱼ
ᱦᱩᱸ ᱛᱟᱨ ᱢᱟᱱᱮ ᱵᱷᱟᱹᱜᱤ ᱜᱮ ᱪᱟᱥ ᱦᱩᱭᱩᱜᱼᱟ᱾ ᱟᱯᱮᱥᱮᱫ ᱫᱚ ᱟ ᱢᱮᱱ ᱫᱟᱹᱧ ᱵᱷᱟᱜᱤ ᱜᱮ ᱪᱟᱥ ᱦᱩᱭᱩᱜᱼᱟ ᱟᱯᱮ ᱥᱮᱫ ᱫᱚ ᱛᱟᱦᱚᱞᱮ?
ᱱᱚᱦᱚᱭ ᱪᱟᱥ ᱫᱚ ᱦᱟᱸᱜ ᱵᱷᱟᱜᱤ ᱜᱮ ᱦᱩᱭᱩᱜᱼᱟ᱾
ᱥᱟᱨᱟ ᱵᱚᱪᱷᱚᱨ ᱜᱮ ᱪᱟᱥ ᱦᱩᱭᱩᱜᱼᱟ ᱥᱮ ᱛᱟᱦᱚᱞᱮ?
ᱦᱮᱸ ᱪᱟᱥ ᱫᱚ ᱦᱩᱭᱩᱜ ᱜᱮᱭᱟ ᱦᱟᱜ ᱵᱟᱨᱚ ᱢᱟᱥ ᱜᱮᱼᱼ
ᱚᱻ
ᱦᱩᱸ ᱛᱟᱦᱚᱞᱮ ᱜᱚᱝᱠᱮ ᱡᱚᱢ ᱠᱚᱫᱚ ᱦᱩᱭ ᱵᱟᱲᱟᱭ ᱮᱱᱟ ᱥᱮ ᱵᱟᱝ ᱜᱮ?
ᱦᱮᱸ ᱡᱚᱢ ᱠᱚᱫᱚ ᱦᱳᱭ ᱵᱟᱲᱟ ᱭᱮᱱᱟ᱾
ᱚ ᱪᱮᱫ ᱩᱛᱩ ᱡᱚᱢ ᱦᱳᱭᱱᱟ?
ᱩᱛᱩ ᱫᱚ ᱵᱟᱝ ᱠᱷᱟᱹᱡᱟᱹᱲᱤ ᱡᱚᱢ ᱦᱩᱭᱱᱟ ᱠᱷᱟᱹᱡᱟᱹᱲᱤ ᱥᱚᱥᱟ ᱠᱚᱼᱼ ᱟᱨ ᱜᱷᱩᱜᱽᱱᱤ ᱚᱱᱟ ᱢᱮᱥᱟᱣ ᱠᱟᱛᱮᱜᱼᱼ
ᱳᱻ
ᱟᱨ ᱟᱢ ᱫᱚ?
ᱦᱳᱭ ᱡᱚᱢ ᱦᱩᱭᱱᱟ ᱫᱟᱠᱟ ᱜᱮ ᱦᱟᱸᱜ ᱡᱚᱢ ᱦᱩᱭ ᱠᱟᱱᱟ ᱫᱟᱠᱟ ᱚᱱᱟ ᱵᱷᱤᱱᱰᱤ ᱩᱛᱩ,
ᱦᱚ ᱢᱟᱴᱷ ᱥᱮᱫ ᱪᱟᱞᱟᱜ ᱦᱩᱭᱩᱜᱼᱟ ᱥᱮ,
ᱵᱟᱝ ᱜᱮ ᱟᱞᱮ ᱢᱟ ᱱᱚᱛᱮ ᱦᱟᱸᱜ ᱞᱚᱜᱚᱱ ᱜᱮ ᱫᱟᱠᱟ ᱠᱚᱞᱮ ᱡᱚᱢᱟ ᱛᱚ᱾ ᱟᱨ ᱱᱟᱥᱛᱟ ᱠᱚ ᱫᱚ ᱵᱟᱭ ᱱᱟᱥᱛᱟᱜ ᱜᱮᱭᱟ᱾
ᱚᱻ
ᱦᱮᱸ
ᱟᱞᱮᱚ ᱱᱚᱛᱮ ᱫᱚ ᱥᱮᱛᱟᱜ ᱨᱮᱫᱚ ᱡᱟᱦᱟᱸᱭ ᱟᱨᱠᱤ ᱡᱟᱦᱟᱱᱟᱜ ᱤᱪᱪᱷᱟ ᱡᱟᱦᱟᱸᱭ ᱠᱚ ᱦᱚᱭᱛ ᱢᱟᱴᱷ ᱨᱮᱠᱚ ᱪᱟᱞᱟᱜ ᱠᱷᱟᱡ ᱩᱱᱠᱩ ᱫᱚ ᱫᱟᱠᱟ ᱠᱚ ᱡᱚᱢ ᱤᱫᱤᱭᱟ ᱟᱨ ᱡᱟᱦᱟᱸᱭ ᱦᱚᱭᱛᱚ ᱚᱲᱟᱜ ᱨᱮᱜᱮᱭ ᱛᱟᱦᱮᱱᱟᱭ᱾ ᱟᱫᱚ ᱚᱱᱟ ᱫᱚ ᱦᱟᱞᱠᱟ ᱧᱚᱜ ᱦᱟᱞᱠᱟ ᱧᱚᱜ ᱠᱟᱹᱴᱤᱡ ᱴᱤᱯᱤᱱ ᱱᱟᱭ ᱟᱫᱚ ᱦᱟᱞᱠᱟ ᱴᱤᱯᱤᱱᱼᱼ ᱛᱟᱨ ᱯᱚᱨ ᱟᱫᱚ ᱡᱟᱜᱮ ᱱᱤᱛᱚᱜ ᱠᱟᱹᱢᱤ ᱵᱟᱲᱟ ᱦᱩᱭᱩᱜᱼᱟ ᱱᱤᱡᱮᱨᱟᱜ ᱛᱟᱨ ᱯᱚᱨᱮ ᱫᱚ ᱟᱫᱚ ᱥᱮᱭ ᱚᱱᱮ ᱮᱠᱴᱟ ᱫᱩᱴᱟ ᱥᱮᱡ ᱟᱫᱚ ᱫᱟᱠᱟ ᱡᱚᱢ ᱠᱚᱫᱚ ᱡᱚᱢ ᱦᱩᱭᱩᱜᱼᱟ᱾
ᱦᱳᱭ, ᱦᱳᱭ᱾ ᱟᱞᱮ ᱦᱚᱸ ᱱᱚᱛᱮ ᱫᱚ ᱦᱟᱸᱜ ᱫᱟᱠᱟ ᱠᱚᱫᱚ, ᱦᱟᱸᱜ ᱱᱚᱝᱠᱟ ᱥᱮᱛᱟᱜ ᱦᱚᱸᱠᱚ ᱡᱚᱢ ᱜᱮᱭᱟ ᱱᱚᱝᱠᱟ ᱮᱠᱴᱟ ᱫᱩᱴᱟ ᱦᱚᱸ ᱫᱟᱠᱟ ᱜᱮᱞᱮ ᱡᱚᱢ ᱜᱮᱭᱟ, ᱱᱟᱥᱛᱟ ᱠᱟᱛᱮ ᱦᱚᱸ᱾
ᱚ
ᱦᱮᱣᱟ ᱵᱟᱹᱱᱩᱜᱼᱟ ᱛᱚ, ᱟᱹᱛᱩ ᱫᱤᱥᱚᱢ ᱨᱮᱫᱚ᱾
ᱚᱸ
ᱛᱟᱦᱚᱞᱮ ᱜᱚᱢᱠᱮ ᱟᱯᱮ ᱫᱚ ᱵᱤᱨ ᱫᱤᱥᱚᱢ, ᱥᱮ ᱱᱚᱝᱠᱟ ᱵᱤᱞᱟᱹᱛ ᱫᱤᱥᱚᱢ ᱜᱮ?
ᱵᱤᱨ ᱫᱤᱥᱚᱢ ᱫᱚ ᱵᱟᱝ ᱠᱟᱱᱟ ᱟᱞᱮ ᱥᱮᱫ ᱫᱚ, ᱟᱞᱮ ᱥᱮᱫ ᱫᱚ ᱱᱚᱝᱠᱟ ᱤᱭᱟᱹ ᱜᱮ᱾
ᱮᱢᱚᱱ ᱜᱮ,
ᱢᱟᱴ ᱫᱤᱥ ᱦᱮᱸ ᱮᱢᱚᱱ ᱜᱮ, ᱟᱫᱚ ᱵᱤᱨ ᱫᱚ ᱢᱮᱱᱟᱜ ᱜᱮ ᱜᱮᱭᱟ ᱵᱤᱨ ᱫᱚ, ᱛᱷᱚᱲᱟ ᱥᱟᱺᱜᱤᱧ ᱧᱚᱜ ᱨᱮ ᱟᱞᱮ ᱰᱤᱥᱴᱤᱠ ᱨᱮᱫᱚ ᱢᱤᱫ ᱡᱟᱭᱜᱟ ᱨᱮᱜᱮ ᱯᱟᱥᱮᱡ, ᱵᱤᱨ ᱫᱚ ᱢᱮᱱᱟᱜᱼᱟ᱾
ᱚ ᱟᱨ ᱛᱟᱦᱚᱞᱮ ᱜᱚᱢᱠᱮ ᱚᱱᱛᱮ, ᱤᱭᱟᱹ ᱠᱚᱠᱚ ᱚᱢᱚᱱᱚᱜ ᱠᱟᱱᱟ ᱥᱮ ᱵᱟᱝ ᱜᱮ ᱩᱫ ᱠᱚ?
ᱦᱮᱸ ᱩᱫ ᱠᱚᱫᱚ ᱚᱢ ᱟᱹᱰᱤ ᱠᱚᱢ ᱜᱮᱭᱟ, ᱟᱨᱠᱤ ᱟᱞᱮ ᱥᱮᱱ᱾ ᱥᱮᱫ ᱩᱱᱠᱩ, ᱢᱟᱴ ᱯᱩᱴᱠᱟᱹ ᱠᱚᱫᱚ ᱵᱟᱠᱚ ᱚᱢᱚᱱᱚᱜᱼᱟ, ᱵᱤᱨ ᱚᱱᱟ ᱫᱚ ᱵᱤᱨ ᱫᱤᱥᱚᱢ ᱨᱮ ᱡᱟᱦᱟᱸᱭ ᱠᱚ ᱛᱟᱸᱦᱮᱱᱟ, ᱩᱱᱠᱩ ᱯᱩᱴᱠᱟᱹ ᱠᱚ ᱧᱟᱢ ᱠᱚᱣᱟ᱾ ᱟᱞᱮᱫᱮ ᱫᱚ ᱮᱢᱱᱤ ᱚᱱᱮ ᱡᱟᱦᱟᱸ ᱴᱟᱺᱰᱤ ᱛᱟᱦᱮᱱ ᱜᱮᱭᱟ, ᱯᱷᱟᱸᱠᱟ ᱴᱟᱺᱰᱤ ᱠᱚᱨᱮ ᱚᱱᱮ ᱠᱟᱹᱴᱤᱡ ᱠᱟᱹᱴᱤᱡ ᱩᱫ ᱚᱢᱚᱱᱚᱜ ᱜᱮᱭᱟ᱾
ᱚ, ᱟᱨ ᱛᱟᱦᱚᱞᱮ ᱪᱮᱫ ᱠᱚ ᱚᱢᱚᱱᱚᱜ ᱜᱮᱭᱟ ᱚᱱᱛᱮ?
ᱱᱚᱛᱮ ᱫᱚ ᱚᱱᱮ, ᱡᱟᱦᱟᱸ ᱚᱱᱟ ᱵᱩᱥᱩᱵ ᱠᱚ ᱵᱟᱞᱮ ᱪᱟᱹᱠᱤ ᱠᱟᱜᱼᱟ᱾ ᱚᱱᱟ ᱵᱩᱥᱩᱵ ᱠᱷᱮᱲ ᱜᱟᱫᱟ ᱦᱮᱸ ᱚᱱᱟ ᱚᱱᱰᱮᱜᱮ ᱤᱭᱟᱹ ᱩᱫ ᱠᱚ ᱚᱢᱚᱱᱚᱜᱼᱟ, ᱟᱨ ᱮᱢᱱᱤ ᱫᱚ ᱚᱱᱟ ᱵᱩᱞᱩᱝ ᱰᱷᱤᱯᱤ ᱠᱚᱨᱮ᱾ ᱚᱱᱟ ᱵᱩᱞᱩᱝ ᱰᱷᱤᱯᱤ ᱠᱚᱨᱮ, ᱠᱟᱹᱴᱤᱡ ᱠᱟᱹᱴᱤᱡ ᱚᱱᱟ ᱩᱫ ᱡᱟᱱᱟᱢᱚᱜ ᱜᱮᱭᱟ ᱾
ᱦᱳᱭ, ᱦᱳᱭ᱾
ᱦᱩᱸ, ᱦᱩᱸ᱾ ᱚᱱᱟ ᱠᱚᱜᱮ ᱡᱚᱢ ᱵᱟᱲᱟ ᱦᱳᱭᱳᱜᱼᱟ, ᱚᱱᱟ ᱠᱚ ᱜᱮᱠᱚ ᱟᱹᱜᱩ ᱵᱟᱲᱟᱭᱟ, ᱟᱨ ᱯᱩᱴᱠᱟᱹ ᱠᱚᱫᱚ ᱵᱟᱝ ᱧᱟᱢᱚᱜ ᱜᱮᱭᱟ, ᱟᱫᱚ ᱯᱩᱴᱠᱟᱹ ᱠᱚᱫᱚ ᱱᱚᱜᱼᱚᱭ ᱡᱚᱢ ᱥᱟᱱᱟ ᱠᱷᱟᱡ ᱫᱚ ᱛᱟᱦᱚᱞᱮ ᱫᱚ, ᱡᱟᱦᱟᱸ ᱟᱨᱠᱤ ᱯᱮᱲᱟ ᱠᱩᱡ ᱢᱮᱱᱟᱜ ᱟᱠᱟᱜ ᱠᱚᱣᱟ ᱛᱚ, ᱵᱤᱨ ᱫᱤᱥᱚᱢ ᱥᱮᱫ ᱨᱮᱱ, ᱟᱫᱚ ᱩᱱᱠᱩ ᱞᱮ ᱞᱟᱹᱭ ᱠᱚᱣᱟ, ᱡᱮ ᱱᱚᱝᱠᱟ ᱱᱚᱝᱠᱟ ᱟᱫᱚ ᱩᱱᱠᱩ ᱠᱚ ᱟᱹᱜᱩ ᱟᱠᱚᱣᱟ ᱾
ᱦᱳᱭ ᱟᱨ ᱛᱟᱦᱚᱞᱮ ᱯᱩᱴᱠᱟᱹ ᱠᱚ ᱚᱢᱚᱱᱟ ᱠᱚᱣᱟ ᱥᱮ ᱵᱟᱝ ᱜᱮ ᱚᱱᱛᱮ ᱫᱚ?
ᱵᱟᱝ ᱵᱟᱝ, ᱱᱚᱛᱮ ᱫᱚ ᱯᱩᱴᱠᱟᱹ ᱠᱚᱫᱚ ᱵᱟᱠᱚ ᱧᱟᱢᱚᱜᱼᱟ ᱾
ᱚᱸᱻ, ᱛᱟᱦᱚᱞᱮ ᱦᱟᱸ ᱤᱱᱟᱹᱜ ᱵᱤᱨ ᱫᱚ, ᱦᱟᱸᱜ ᱵᱟᱪᱩᱜ-ᱟ ᱦᱮᱸ ᱥᱮ?
ᱵᱤᱨ ᱫᱚ ᱵᱟᱹᱱᱩᱜᱼᱟ ᱵᱚᱞᱛᱮ ᱜᱮᱞᱮ, ᱮᱠᱫᱚᱢ ᱜᱮ ᱵᱟᱹᱱᱩᱜᱼᱟ ᱵᱤᱨ ᱫᱚ ᱾
ᱚᱸ, ᱢᱟᱱᱮ ᱚᱱᱠᱟᱱ ᱡᱟᱦᱟᱱᱟᱜ ᱥᱟᱠᱟᱢ ᱠᱚᱦᱚᱸ, ᱟᱜᱩ ᱫᱟᱛᱟᱱᱤ ᱠᱚᱦᱚᱸ ᱟᱜᱩ ᱥᱟᱺᱜᱤᱧ ᱪᱟᱞᱟᱜ ᱦᱳᱭᱳᱜ ᱛᱟᱯᱮ ᱜᱮᱭᱟ ᱵᱟᱝ ᱥᱮ?
ᱦᱮᱸ ᱪᱟᱞᱟᱜ ᱜᱮᱭᱟ ᱠᱚ ᱟᱫᱚ ᱵᱟᱠᱚ, ᱟᱹᱰᱤ ᱥᱟᱜᱤᱧ ᱜᱮᱭᱟ ᱛᱚ ᱢᱚᱴᱟᱢᱩᱴᱤ ᱵᱤᱨ ᱪᱟᱞᱟᱜ ᱠᱚᱛᱮ ᱜᱮᱞᱮ ᱢᱚᱴᱟ ᱢᱩᱴᱤ ᱳᱭ ᱥᱳᱛᱛᱳ ᱟᱥᱤ ᱠᱤᱞᱳᱢᱤᱴᱟᱨ ᱜᱟᱱ ᱦᱳᱭᱳᱜᱼᱟ ᱾
ᱚ ᱟᱨ ᱱᱮᱛᱟᱨ ᱢᱟ ᱦᱟᱴ ᱠᱚᱨᱮ ᱦᱟᱸ ᱠᱤᱨᱤᱧ ᱟᱠᱷᱨᱤᱧ ᱞᱮᱠᱷᱟᱱ ᱧᱟᱢᱚᱜ ᱜᱮᱭᱟ ᱾
ᱦᱮᱸ ᱦᱟᱴ ᱠᱚᱨᱮ, ᱠᱷᱚᱡ ᱠᱚ ᱟᱹᱜᱩᱭᱟ ᱾ ᱠᱚᱢᱜᱮ ᱟᱞᱮᱥᱮᱫ ᱦᱚᱸ ᱚᱱᱠᱟ ᱜᱮ ᱤᱭᱟᱹ ᱫᱚ ᱵᱟᱹᱱᱩᱜᱼᱟ, ᱩᱱᱟᱹᱜ ᱪᱚᱞ ᱫᱚ ᱵᱟᱹᱱᱩᱜᱼᱟ ᱟᱨᱠᱤ ᱾ ᱱᱚᱛᱮ ᱫᱚ ᱢᱟᱴᱷ ᱫᱤᱥᱚᱢ ᱠᱟᱱᱟ ᱛᱚ, ᱟᱫᱚ ᱚᱱᱮ ᱱᱤᱢ ᱫᱟᱹᱛᱟᱹᱱᱤ ᱜᱮ ᱵᱮᱥᱤ ᱠᱚ ᱵᱮᱵᱚᱦᱟᱨᱟ ᱱᱤᱢ ᱫᱟᱹᱛᱟᱹ ᱛᱟᱯᱚᱨ, ᱵᱷᱮᱰᱰᱟ, ᱵᱷᱮᱰᱰᱟ᱾ ᱠᱚ,
ᱚ ᱟᱨ ᱛᱟᱦᱚᱞᱮ ᱜᱚᱝᱠᱮ ᱚᱱᱛᱮ, ᱪᱮᱫ ᱠᱚ ᱦᱳᱲᱳ ᱯᱮ ᱪᱟᱥᱮᱫ ᱜᱮᱭᱟ?
ᱱᱚᱛᱮ ᱫᱚ ᱟᱞᱮ ᱫᱚ ᱥᱚᱨᱱᱚ, ᱪᱷᱚᱛᱨᱤᱥ ᱚᱱᱟ ᱠᱚ ᱪᱟᱥ ᱜᱮᱭᱟ ᱵᱮᱥᱤ ᱥᱚᱨᱱᱚ, ᱞᱟᱞ ᱫᱷᱟᱱ ᱠᱚ ᱾
ᱟᱨ ᱮᱢᱱᱤ ᱡᱟᱦᱟᱸᱭ ᱟᱨᱠᱤ ᱥᱚᱠ ᱢᱮᱱᱟᱜ ᱛᱟᱠᱚ ᱠᱷᱟᱡ ᱩᱝᱠᱩ ᱠᱚ ᱪᱟᱥᱟ᱾ ᱟᱯᱮ ᱚᱱᱟ ᱠᱚᱨᱮ ᱫᱚ?
ᱚ, ᱟᱞᱮ ᱦᱚᱸ ᱱᱚᱛᱮ ᱦᱚᱸ ᱚᱱᱠᱟ ᱜᱮ ᱦᱟᱸᱜ ᱞᱮ ᱪᱟᱥ ᱜᱮᱭᱟ ᱦᱟᱸᱜ ᱾ ᱱᱚᱝᱠᱟ ᱱᱮᱛᱟᱨ ᱢᱟ ᱦᱟᱸᱜ ᱠᱤᱨᱤᱧ ᱠᱟᱛᱮᱫ ᱦᱟᱸᱜ ᱫᱚᱢᱮ ᱦᱩᱲᱩ ᱧᱟᱢᱚᱜ ᱜᱮᱭᱟ ᱛᱚ ᱦᱟᱸᱜ, ᱫᱚᱢᱮ ᱠᱤᱪᱷᱩ ᱧᱩᱛᱩᱢᱟᱱ ᱩᱰᱩᱜ ᱠᱟᱜ ᱾
ᱚᱱᱟ ᱠᱚᱜᱮ ᱦᱟᱸᱜ ᱪᱟᱥ ᱦᱩᱭᱩᱜ ᱜᱮᱭᱟ ᱦᱟᱸᱜ ᱾ ᱟᱨ ᱛᱟᱦᱚᱞᱮ ᱵᱟᱨ ᱡᱮᱠᱷᱟ ᱦᱩᱲᱩ ᱯᱮ ᱪᱟᱥᱟ ᱥᱮ ᱢᱤᱫ ᱡᱤᱠᱟᱹ ᱜᱮ ᱟᱯᱮ ᱫᱚ?
ᱟᱞᱮ ᱫᱚ ᱵᱟᱨ ᱫᱷᱚᱢ ᱜᱮ ᱾
ᱟᱸ ᱱᱤᱨᱚᱱ ᱡᱚᱠᱷᱟᱡ ᱯᱮ ᱪᱟᱥ ᱜᱮᱭᱟ ᱵᱟᱝ ᱥᱮ?
ᱦᱮᱸ ᱦᱮᱸ ᱟᱞᱮ ᱥᱮᱫ ᱫᱚ ᱚᱱᱟ ᱜᱟᱰᱟ ᱢᱮᱱᱟᱜ-ᱟ ᱛᱚ ᱟᱫᱚ ᱚᱱᱟ ᱫᱚ ᱠᱮᱱᱮᱞ ᱞᱟᱦᱟ ᱥᱮᱫ ᱨᱮ ᱰᱮᱢ ᱢᱮᱱᱟᱜᱼᱟ ᱟᱫᱚ ᱰᱮᱢ ᱠᱷᱚᱡ ᱫᱟᱜ ᱠᱚ ᱟᱲᱟᱜᱟ ᱛᱚ, ᱟᱫᱚ ᱚᱱᱟ ᱠᱮᱱᱮᱞ ᱨᱮ ᱫᱟᱜ ᱛᱟᱦᱮᱸᱱᱟ ᱾ ᱡᱮ ᱵᱚᱪᱷᱚᱨ ᱫᱟᱜ ᱠᱚ ᱟᱲᱟᱠᱟ ᱮᱱ ᱵᱚᱪᱷᱚᱨ ᱫᱚ ᱟᱫᱚ ᱵᱟᱨ ᱥᱮᱨᱢᱟ ᱜᱮ ᱦᱩᱭᱩᱜᱼᱟ ᱾ ᱟᱨ ᱵᱟᱝᱠᱷᱟᱡ ᱫᱚ ᱞᱟᱹᱴᱷᱩ ᱞᱟᱹᱴᱷᱩ ᱚᱱᱟ ᱮᱸᱻ ᱯᱩᱠᱷᱨᱤ ᱠᱚ ᱢᱮᱱᱟᱜ-ᱟ, ᱫᱤᱜᱷᱟᱹ ᱠᱚ ᱢᱮᱱᱟᱜ-ᱟ ᱚᱸᱰᱮ ᱠᱷᱚᱡ, ᱨᱟᱠᱟᱵ ᱠᱟᱛᱮ ᱡᱟᱦᱟᱸ ᱛᱤᱱᱟᱹᱜ ᱦᱩᱭᱩᱜ-ᱟ ᱪᱟᱥ ᱵᱟᱥ᱾
ᱵᱟᱝᱜᱮ ᱟᱞᱮ ᱱᱚᱛᱮ ᱫᱚ ᱦᱟᱸᱜ ᱢᱤᱫ ᱡᱮᱠᱟ ᱜᱮᱞᱮ ᱪᱟᱥ ᱜᱮᱭᱟ, ᱱᱚᱣᱟ ᱟᱥᱟᱲ ᱵᱚᱸᱜᱟ ᱜᱮ ᱠᱷᱟᱞᱤ ᱾
ᱩᱸ ᱦᱩᱸ᱾ ᱛᱟᱣᱨᱮ ᱟᱹᱞᱩ ᱠᱚᱫᱚ ᱦᱩᱭᱩᱜ-ᱟ ᱥᱮ ᱵᱟᱝ ᱟᱯᱮ ᱥᱮᱫ ᱫᱚ? ᱢᱮᱱᱫᱟᱹᱧ ᱟᱹᱞᱩ ᱠᱚᱫᱚ ᱦᱩᱭᱩᱜ-ᱟ ᱥᱮ ᱵᱟᱝ? ᱢᱮᱱᱫᱟᱹᱧ ᱟᱹᱞᱩ ᱠᱚᱫᱚ ᱦᱩᱭᱩᱜ ᱛᱟᱯᱮᱭᱟ ᱥᱮ ᱵᱟᱝ, ᱚ ᱛᱟᱨᱯᱚᱨᱮ ᱫᱚ?
ᱯᱮᱭᱟ ᱪᱟᱥ ᱜᱮᱭᱟ ᱞᱮ ᱾
ᱦᱩᱸ᱾ ᱟᱨ ᱛᱟᱦᱚᱞᱮ ᱜᱚᱝᱠᱮ ᱚᱲᱟᱜ ᱨᱮ ᱢᱮᱱᱟᱜ ᱟᱠᱟᱫ ᱵᱮᱱᱟ ᱥᱮ ᱵᱟᱨᱦᱮ ᱥᱮᱫ ᱨᱮ ᱱᱤᱛᱚᱜ ᱫᱚ?
ᱱᱤᱛᱚᱜ ᱫᱚ ᱵᱟᱭᱨᱮ ᱥᱮᱫ ᱨᱮᱜᱤ ᱛᱟᱦᱮᱸᱱ ᱦᱩᱭᱩᱜ ᱜᱮᱭᱟ ᱟᱨᱠᱤ ᱾ ᱚᱲᱟᱜ ᱥᱮᱫ ᱫᱚ ᱢᱟᱡᱷᱮ ᱢᱚᱫᱫᱷᱮ ᱪᱟᱞᱟᱜ ᱦᱩᱭᱩᱜ ᱜᱮᱭᱟ ᱾
ᱟᱨ ᱪᱮᱫ ᱠᱚᱯᱮ ᱠᱟᱢᱤ ᱵᱟᱲᱟᱭ ᱜᱮᱭᱟ ᱱᱚᱝᱠᱟ ᱮᱴᱟᱜ ᱠᱟᱢᱤ ᱠᱚ?
ᱮᱴᱟᱜ ᱠᱟᱹᱢᱤ ᱵᱚᱞᱛᱮ ᱱᱮ ᱦᱚᱲ ᱫᱚ ᱱᱚᱜᱼᱚᱭ ᱚᱱᱞᱟᱭᱤᱱ ᱨᱮᱜᱮ ᱠᱟᱹᱢᱤ ᱵᱟᱲᱟ ᱦᱩᱭᱩᱜ ᱜᱮᱭᱟ ᱾
ᱦᱳᱭ, ᱵᱟᱝᱜᱮ ᱟᱨ ᱱᱚᱣᱟ ᱠᱚ ᱠᱟᱹᱢᱤ ᱠᱷᱚᱱ ᱟ ᱯᱮ ᱫᱚ ᱟᱞᱟᱫᱟ ᱠᱟᱹᱢᱤ ᱦᱟᱛᱟᱣ ᱠᱚ ᱡᱟᱦᱟᱸ ᱫᱚ ᱱᱚᱝᱠᱟ ᱵᱟᱡᱟᱨ ᱠᱟᱢᱤ ᱠᱚᱠᱚ ᱪᱟᱞᱟᱜᱼᱟ ᱥᱮ ᱵᱟᱦᱨᱮ ᱫᱤᱥᱚᱢ ᱠᱚ ᱪᱟᱞᱟᱜᱼᱟ?
ᱚᱝᱠᱟ ᱵᱟᱡᱟᱨ ᱠᱟᱹᱢᱤ ᱠᱚᱫᱚ ᱵᱟᱝ ᱪᱟᱞᱟᱜ ᱦᱳᱭᱳᱜ ᱜᱮᱭᱟ ᱥᱮ ᱚᱞᱚᱜ ᱯᱟᱲᱦᱟᱜ ᱦᱩᱭᱩᱜ ᱠᱟᱱᱟ ᱛᱚ, ᱫᱤᱭᱮ ᱟᱫᱚ ᱟᱞᱮ ᱫᱚ ᱢᱤᱫ ᱴᱮᱜ ᱚᱱᱞᱟᱭᱤᱱ ᱠᱮᱯᱷᱮ ᱞᱮᱠᱟᱞᱮ ᱠᱷᱩᱞᱟᱹᱣ ᱠᱟᱫᱟ ᱾
ᱚ, ᱦᱮᱸ ᱚᱱᱟ ᱚᱱᱞᱟᱭᱤᱱ ᱠᱮᱯᱷᱮ ᱠᱷᱚᱱ ᱜᱮ ᱦᱟᱸᱜ ᱡᱟᱣᱜᱮ ᱦᱟᱸᱜ ᱨᱚᱡᱽᱜᱟᱨ ᱦᱩᱭᱩᱜᱼᱟ ᱦᱳᱭ ᱥᱮ ᱾
ᱦᱮᱸ ᱟᱞᱮ ᱫᱚ ᱟᱵᱟᱨ ᱚᱝᱠᱟ ᱤᱭᱟᱹ ᱫᱚ ᱵᱟᱹᱱᱩᱜ ᱛᱟᱞᱮᱭᱟ, ᱢᱟᱱᱮ ᱯᱟᱨᱴᱤᱠᱩᱞᱟᱨ ᱢᱤᱫᱴᱮᱡ ᱡᱮ ᱫᱚᱠᱟᱱ ᱢᱮᱱᱟᱜ ᱟᱠᱟᱫ ᱛᱟᱞᱮᱭᱟ ᱚᱝᱠᱟ ᱫᱚ ᱵᱟᱝ, ᱟᱞᱮ ᱫᱚ ᱢᱤᱫᱴᱮᱱ ᱜᱨᱩᱯ ᱢᱮᱱᱟᱜ ᱞᱮᱭᱟ, ᱟᱫᱚ ᱟᱞᱮ ᱜᱨᱩᱯ ᱨᱮ ᱠᱚᱭᱮᱠᱴᱤ ᱢᱟᱱᱮ ᱟᱥᱮ ᱯᱟᱥᱮ ᱡᱟᱦᱟᱸ ᱛᱤᱱᱟᱹᱜ ᱜᱟᱱ ᱟᱹᱛᱩ ᱢᱮᱱᱟᱜᱼᱟ, ᱦᱚᱲ ᱟᱹᱛᱩ, ᱫᱤᱠᱩ ᱟᱹᱛᱩ ᱟᱫᱚ ᱚᱱᱟ ᱠᱚᱨᱮ ᱟᱞᱮ ᱫᱚ ᱚᱝᱠᱟ ᱡᱚᱠᱷᱚᱱ ᱰᱷᱮᱨ ᱰᱷᱮᱨ ᱯᱷᱚᱨᱚᱢ ᱯᱷᱤᱞᱟᱯ ᱦᱩᱭᱩᱜᱼᱟ ᱛᱚᱠᱷᱚᱱ ᱟᱫᱚ ᱩᱝᱠᱩ ᱟᱹᱛᱩ ᱞᱮ ᱪᱟᱞᱟᱜ ᱟᱞᱮ, ᱟᱨ ᱪᱟᱞᱟᱣ ᱠᱟᱛᱮᱜ ᱛᱚ ᱵᱟᱨ ᱦᱚᱲ ᱜᱟᱱ ᱞᱤᱧ ᱪᱟᱞᱟᱜᱼᱟ, ᱟᱨ ᱪᱟᱞᱟᱣ ᱠᱟᱛᱮᱫ ᱟᱫᱚ ᱡᱚᱛᱚ ᱯᱷᱚᱨᱚᱢ ᱞᱤᱧ ᱯᱷᱤᱞᱟᱯ ᱠᱟ ᱛᱟᱠᱚᱣᱟ, ᱟᱵᱟᱨ ᱦᱟᱱᱟ ᱟᱹᱛᱩ ᱞᱤᱧ ᱪᱟᱞᱟᱜᱼᱟ ᱾ ᱚᱝᱠᱟ ᱟᱨᱠᱤ ᱞᱟᱹᱭ ᱟᱠᱚ ᱦᱩᱭᱩᱜᱼᱟ ᱚᱝᱠᱟ ᱜᱟᱛᱮ ᱠᱚᱲᱟ ᱠᱚ ᱡᱷᱚᱛᱚ ᱞᱟᱹᱭ ᱫᱚᱦᱚ ᱦᱩᱭ ᱠᱟᱱᱟ ᱱᱚᱝᱠᱟ ᱱᱚᱝᱠᱟ, ᱡᱟᱦᱟᱸ ᱜᱮ ᱡᱟᱦᱟᱸᱱᱟᱜ ᱯᱷᱚᱨᱚᱢ ᱯᱷᱤᱞᱟᱯ ᱫᱚᱨᱠᱟᱨ ᱯᱟᱸᱪ ᱪᱷᱚ ᱡᱚᱱ ᱯᱮ ᱦᱩᱭᱩᱜᱼᱟ ᱫᱚᱥ ᱡᱚᱱ ᱜᱟᱱ, ᱯᱷᱳᱱᱟ ᱞᱤᱧ ᱟᱹᱞᱤᱧᱼᱼ ᱫᱤᱭᱮ ᱯᱷᱳᱱ ᱠᱟᱛᱮᱫ ᱛᱟᱦᱚᱞᱮ ᱟᱹᱞᱤᱧ ᱞᱤᱧ ᱦᱤᱡᱩᱜᱼᱟ, ᱚᱸᱰᱮ ᱯᱷᱚᱨᱚᱢ ᱞᱤᱧ ᱯᱷᱤᱞᱟᱯ ᱴᱷᱚᱠᱟᱜᱼᱟ ᱾
ᱦᱳᱭ ᱚᱱᱟ ᱢᱟ ᱠᱟᱱ ᱜᱮ ᱾
ᱛᱟᱦᱚᱞᱮ ᱜᱚᱢᱠᱮ ᱟᱯᱮ ᱠᱚ ᱥᱮᱫ ᱫᱚ ᱵᱟᱨᱩ ᱯᱤᱞᱤ ᱠᱚ ᱢᱮᱱᱟᱜᱼᱟ ᱥᱮ ᱵᱟᱝ?
ᱵᱟᱹᱨᱩ ᱵᱤᱞᱤ ᱠᱚᱫᱚ ᱵᱟᱹᱱᱩᱜᱼᱟ ᱱᱚᱰᱮ ᱫᱚ
ᱛᱟᱦᱚᱞᱮ ᱟᱯᱮ ᱫᱚ ᱚᱱᱠᱟ ᱵᱤᱨ ᱠᱚᱨᱮ ᱡᱤᱱᱤᱥ ᱠᱚ ᱫᱚ ᱯᱮ ᱡᱚᱢ ᱵᱟᱲᱟᱭ ᱟᱪᱮ ᱵᱟᱝ ᱜᱮ?
ᱵᱤᱨ ᱵᱚᱞᱮ ᱨᱮᱱᱟᱜ ᱡᱤᱱᱤᱥ ᱫᱚ ᱟᱞᱮ ᱫᱚ ᱟᱹᱰᱤ ᱠᱚᱢ ᱜᱮᱞᱮ ᱡᱚᱢᱟ ᱾ ᱡᱟᱦᱟᱸᱭ ᱡᱩᱫᱤ ᱠᱚ ᱟᱹᱜᱩ ᱟᱞᱮ ᱠᱷᱟᱡ ᱛᱟᱦᱚᱞᱮ ᱡᱚᱢᱟ ᱟᱨ ᱵᱟᱝ ᱠᱷᱟᱡ ᱫᱚᱼᱼ ᱵᱟᱞᱮ ᱡᱚᱢᱟ ᱚᱱᱮ ᱩᱞ ᱠᱷᱟᱱᱴᱟᱲ, ᱛᱟᱯᱚᱨᱮ ᱠᱩᱫ ᱛᱟᱯᱚᱨᱮ ᱥᱚ ᱮᱢᱟᱱ ᱛᱮᱭᱟᱜ ᱜᱮ ᱦᱩᱭᱩᱜ ᱜᱮᱭᱟ ᱾
ᱚᱱᱟᱼᱼ
ᱡᱟᱦᱟᱸ ᱠᱚ ᱧᱟᱢᱚᱜ ᱜᱮᱭᱟ ᱠᱤ ᱢᱟᱴᱷ ᱫᱤᱥᱚᱢ ᱥᱮᱫ ᱦᱮᱸ ᱮᱢᱱᱤ ᱚᱱᱟ ᱵᱟᱹᱨᱩ ᱵᱤᱞᱤ ᱥᱮ, ᱟᱨᱚ ᱡᱟᱦᱟᱱᱟᱜ ᱠᱚᱨᱮ ᱢᱮᱱᱟᱜ ᱟᱠᱟᱫ ᱵᱤᱨ ᱫᱤᱥᱚᱢ ᱠᱚᱨᱮ ᱧᱟᱢᱚᱜᱼᱟ ᱚᱱᱟ ᱠᱚᱫᱚ ᱵᱟᱝ ᱧᱟᱢᱚᱜ ᱜᱮᱭᱟ ᱾
ᱚᱻ ᱦᱳᱭ ᱜᱚᱢᱠᱮ ᱱᱚᱛᱮ ᱧᱟᱢᱚᱜᱼᱼ ᱜᱮᱭᱟ ᱢᱮᱱᱟᱜ ᱜᱮᱭᱟ ᱱᱚᱛᱮ ᱫᱚ ᱫᱚᱢᱮ ᱜᱮ ᱵᱟᱹᱨᱩ ᱵᱤᱞᱤ, ᱠᱩᱫ ᱵᱤᱞᱤ, ᱥᱚᱥᱚ, ᱛᱟᱨᱚᱵ ᱠᱚᱦᱚᱸ ᱠᱤᱱᱛᱩ ᱢᱮᱱᱟᱜ ᱜᱮᱭᱟ ᱾
ᱦᱮᱸ
ᱟᱪᱪᱷᱟ ᱵᱤᱨ ᱠᱚᱨᱮ ᱡᱟᱦᱟᱱ ᱠᱚ ᱵᱟᱠᱚ ᱧᱟᱢᱚᱜ ᱜᱮᱭᱟ?
ᱦᱳᱭ ᱵᱤᱨ ᱨᱮ ᱦᱟᱸᱜ ᱧᱟᱢ ᱫᱚᱠᱚ ᱧᱟᱢᱚᱜ ᱜᱮᱭᱟ ᱱᱚᱝᱠᱟ ᱡᱤᱣᱤᱡᱚᱱᱛᱩ ᱠᱚ ᱦᱟᱸᱜ ᱾ ᱦᱳᱭ ᱢᱮᱱᱟᱜ ᱟᱠᱟᱫ ᱠᱚ ᱜᱮᱭᱟ, ᱠᱩᱞ ᱵᱟᱱᱟ ᱛᱟᱹᱨᱩᱵ ᱠᱚ ᱢᱮᱱᱟᱜ ᱟᱠᱟᱫ ᱠᱚ ᱜᱮᱭᱟ ᱾
ᱵᱟᱝ
ᱵᱟᱝ ᱜᱮ ᱦᱟᱸᱜ ᱪᱟᱞᱟᱣ ᱪᱟᱞᱟᱜᱼᱟ ᱠᱤᱱᱛᱩ ᱦᱟᱸᱜ ᱱᱚᱜᱼᱚᱭ ᱵᱟᱠᱚ ᱪᱟᱞᱟᱜ ᱜᱮᱭᱟ ᱱᱮᱛᱟᱨ ᱢᱟ ᱚᱱᱠᱟ ᱱᱚᱝᱠᱟᱼᱼ ᱚᱱᱟ ᱵᱟᱹᱭᱥᱟᱹᱠᱷ ᱠᱩᱱᱟᱹᱢᱤ ᱚᱠᱛᱚ ᱠᱚ ᱪᱟᱞᱟᱣ ᱵᱟᱲᱟᱜ ᱟᱠᱚ ᱾
ᱚᱸ ᱟᱞᱮ ᱱᱚᱛᱮ ᱫᱚᱼᱼ ᱡᱟᱦᱟᱸᱭ ᱜᱮ ᱯᱷᱤᱨᱤ ᱠᱚ ᱛᱟᱦᱮᱱᱟ ᱩᱱᱠᱩ ᱫᱚ ᱪᱮᱬᱮᱸ ᱜᱚᱡ ᱫᱚᱠᱚ ᱪᱟᱞᱟᱜ ᱜᱮᱭᱟ ᱪᱮᱬᱮᱸ ᱛᱩᱧ ᱦᱟᱱᱮ ᱨᱩᱸᱰᱟᱹᱼᱼ ᱞᱟᱜᱟᱼᱼ
ᱦᱚᱸ ᱱᱟᱛᱮ ᱦᱚᱸ ᱚᱱᱠᱟ ᱫᱚᱠᱚ ᱪᱟᱞᱟᱜ ᱜᱮᱭᱟ ᱪᱮᱸᱬᱮ ᱴᱩᱴᱤ ᱨᱩᱰᱟᱹ ᱜᱚᱡ ᱥᱮᱼᱼ ᱱᱚᱝᱠᱟ ᱟᱨᱚ ᱠᱩᱞᱟᱹᱭ ᱠᱚ ᱥᱮᱸᱫᱽᱨᱟ ᱠᱚ ᱪᱟᱞᱟᱜ ᱜᱮᱭᱟ ᱠᱚ
ᱟᱞᱮ ᱚᱱᱟ ᱠᱚᱨᱮ ᱫᱚ ᱵᱟᱹᱱᱩᱜ ᱠᱟᱜ ᱠᱚᱣᱟ ᱠᱩᱞᱟᱹᱭ ᱯᱷᱩᱞᱟᱹᱭ ᱫᱚ ᱪᱮᱸᱬᱮ ᱜᱮ ᱡᱟ ᱜᱮ ᱟᱨ
ᱟᱞᱮ ᱥᱮᱫ ᱫᱚ ᱦᱟᱹᱠᱩ ᱥᱮᱸᱫᱽᱨᱟ ᱟᱹᱰᱤ ᱠᱚ ᱪᱟᱞᱟᱜᱼᱟ
ᱚᱸ
ᱦᱟᱹᱠᱩ ᱠᱚ ᱢᱮᱱᱟᱜ ᱠᱚᱣᱟ ᱥᱮ ᱵᱟᱝ ᱜᱮ ᱟᱯᱮ ᱥᱮᱫ ᱫᱚ ᱜᱟᱰᱟᱼᱢᱩᱰᱩ ᱠᱚᱨᱮ?
ᱦᱮᱸ ᱜᱟᱰᱟ ᱢᱮᱱᱟᱜ ᱜᱮᱭᱟ ᱛᱚ ᱟᱞᱮ ᱫᱚ ᱥᱩᱨ ᱨᱮ ᱜᱟᱰᱟ ᱥᱩᱨ ᱨᱮ ᱜᱮ ᱟᱹᱛᱩ ᱛᱟᱞᱮ ᱜᱟᱰᱟ ᱢᱮᱱᱟᱜᱼᱟ ᱞᱟᱹᱴᱩ ᱞᱟᱹᱴᱩ ᱫᱤᱜᱷᱤ ᱯᱩᱠᱷᱩᱨᱤ ᱚᱱᱟ ᱠᱚᱨᱮ ᱦᱟᱹᱠᱩ ᱦᱚᱸ ᱠᱚ ᱪᱟᱞᱟᱜ ᱜᱮᱭᱟ ᱱᱮᱛᱟᱨ ᱫᱚ ᱟᱸᱰᱮᱢ ᱵᱟᱹᱲᱥᱤᱼᱼ ᱛᱤ ᱠᱚ ᱪᱟᱞᱟᱜ ᱠᱟᱱᱟ ᱦᱟᱹᱠᱩ ᱵᱟᱹᱲᱥᱤ
ᱦᱚᱭᱛᱚ ᱟᱞᱮ ᱦᱚᱸ ᱱᱚᱛᱮ ᱦᱟᱸᱜ ᱦᱟᱹᱠᱩ ᱥᱮᱱᱚᱜᱼᱟ ᱥᱮ ᱟᱹᱰᱤ ᱜᱮ ᱦᱟᱸᱜ ᱠᱚ ᱛᱟᱞᱮᱭᱟ ᱡᱟᱨᱩᱨᱤ
ᱟᱨ ᱛᱟᱦᱚᱞᱮ ᱚᱱᱟ ᱫᱟᱜ ᱨᱮ ᱦᱟᱹᱠᱩ ᱠᱚ ᱨᱟᱠᱟᱵ ᱠᱟᱱᱟ ᱠᱚᱪᱮ ᱵᱟᱝ ᱜᱮ
ᱨᱟᱠᱟᱵ ᱠᱟᱱ ᱜᱮᱭᱟ ᱠᱚ ᱱᱮᱛᱟᱨ ᱫᱚ ᱱᱚ-ᱚᱭ ᱫᱟᱜ ᱫᱟᱭ ᱛᱚ᱾ ᱵᱮᱥ ᱠᱚ ᱨᱟᱠᱟᱵ ᱯᱨᱚᱛᱷᱚᱢ ᱡᱚᱠᱷᱚᱱᱮ ᱫᱟᱜ ᱞᱮᱫᱟ ᱛᱚᱠᱷᱚᱱ ᱟᱹᱰᱤ ᱟᱸᱴ ᱠᱚ ᱨᱟᱠᱟᱵ ᱠᱟᱱ ᱛᱟᱦᱮᱱᱟ᱾
ᱚ ᱢᱮᱱᱫᱟᱭ ᱥᱟᱵ ᱵᱟᱲᱟ ᱦᱩᱭ ᱠᱟᱱᱟ ᱥᱮ ᱵᱟᱝ ᱛᱟᱦᱚᱞᱮ
ᱦᱮᱸ ᱚᱲᱟᱜ ᱠᱚᱨᱮ ᱠᱚ ᱥᱟᱵ ᱵᱟᱲᱟᱭᱮᱫ ᱠᱚᱣᱟ ᱤᱧ ᱫᱚ ᱵᱟᱭᱨᱮ ᱨᱮ ᱢᱤᱹᱧ ᱟᱛᱚ ᱟᱫᱚ ᱵᱟᱹᱧ ᱪᱟᱞᱟᱣ ᱵᱟᱲᱟᱣ ᱠᱟᱱᱟ᱾
ᱢᱟᱱᱮ ᱵᱟᱦᱨᱮ ᱨᱮ ᱢᱟᱱᱮ ᱟᱹᱛᱩ ᱫᱤᱥᱚᱢ ᱠᱷᱚᱱ ᱥᱟᱺᱜᱤᱧ ᱧᱚᱜ ᱨᱮ ᱛᱟᱦᱮᱱᱟ ᱚᱞᱚᱜ-ᱟᱢ ᱚᱱᱟ ᱪᱤᱠᱟᱹᱛᱮ ᱵᱟᱝ ᱪᱮ
ᱦᱮᱸ ᱦᱮᱸ
ᱦᱳᱭ,
ᱴᱷᱤᱠ ᱜᱮᱮᱭᱟ ᱛᱟᱦᱚᱞᱮ ᱜᱚᱢᱠᱮ,
ᱥᱟᱨᱦᱟᱣ ᱤᱧ ᱪᱟᱞ ᱟᱵᱮᱱ ᱠᱟᱱᱟ ᱦᱳᱭ ᱥᱮ,
ᱦᱩᱸ ᱦᱩᱸ